ᱮᱭᱟ
ᱦᱟᱞᱳ ᱦᱮᱸ ᱦᱮᱸ ᱟᱸᱡᱚᱢᱚᱜ ᱠᱟᱱᱟ᱾
ᱟᱪᱪᱷᱟ
ᱦᱮᱸ
ᱪᱮᱫ ᱮᱢ ᱪᱤᱠᱟᱹᱭᱮᱫᱟ ᱛᱟᱦᱞᱮ?
ᱪᱮᱫ ᱦᱚᱸ ᱵᱟᱝᱟ, ᱤᱧ ᱫᱚ ᱱᱤᱛᱚᱜ ᱫᱚ ᱠᱚᱞᱮᱡᱽ ᱥᱮᱱ ᱨᱮᱜᱮ ᱢᱮᱱᱟᱜ ᱠᱟᱫᱤᱧᱟ᱾
ᱟᱪᱪᱷᱟ ᱟᱫᱚ ᱦᱳᱭ ᱱᱚᱝᱠᱟᱱ ᱠᱟᱛᱷᱟ ᱞᱟᱹᱭ ᱢᱮ ᱠᱷᱟᱱ ᱮᱸ ᱟᱯᱮ ᱚᱱᱟ ᱠᱚᱨᱮ ᱮᱸ ᱚᱝᱠᱟ ᱢᱟᱨᱟᱝ ᱢᱟᱨᱟᱝ ᱯᱚᱨᱚᱵᱽ ᱥᱮ ᱪᱮᱫ ᱠᱚ ᱪᱮᱫ ᱞᱮᱠᱟ ᱯᱚᱨᱚᱵᱽ ᱠᱚᱯᱮ ᱦᱩᱭ ᱦᱚᱪᱚᱭ ᱜᱮᱭᱟ?
ᱟᱞᱮ ᱱᱚᱛᱮ ᱢᱟ ᱦᱩᱭ ᱵᱚᱞᱛᱮ ᱫᱚ ᱦᱩᱭᱩᱜ ᱜᱮᱭᱟ ᱮᱸᱫᱮ᱾ ᱠᱚ ᱫᱚ ᱦᱩᱭᱩᱜ ᱜᱮᱭᱟ ᱟᱨ ᱥᱦᱨᱟᱭ ᱠᱚ ᱵᱟᱦᱟ ᱠᱚ ᱢᱟᱜᱽ ᱢᱚᱬᱮ ᱠᱚ ᱤᱱᱟᱹ ᱠᱚᱜᱮ ᱡᱟᱹᱥᱛᱤ ᱫᱚᱠᱚ ᱢᱟᱱᱟᱣ ᱜᱮᱭᱟ᱾
ᱟᱪᱪᱷᱟ
ᱦᱚᱸ ᱟᱯᱮ ᱥᱮᱱ ᱫᱚ?
ᱦᱚᱭ ᱟᱞᱮ ᱥᱮᱫ ᱫᱚ ᱦᱳᱭ ᱫᱚ ᱦᱳᱭᱳᱜ ᱜᱮᱭᱟ ᱟᱞᱮ ᱥᱮᱫ ᱦᱚᱸ᱾ ᱱᱚᱝᱠᱟ ᱟᱞᱮ ᱥᱮᱫ ᱫᱚ ᱚᱱᱠᱟ ᱯᱟᱴᱟᱵᱤᱸᱫᱟᱹ ᱦᱳᱭᱳᱜ-ᱟ᱾
ᱦᱮᱸ
ᱮᱸ ᱯᱟᱴᱟᱵᱤᱫᱟᱹ ᱟᱫᱚ ᱟᱞᱮ ᱥᱩᱨ ᱫᱚ ᱥᱩᱨ ᱧᱚᱜ ᱜᱮᱭᱟ ᱫᱚᱢᱮ ᱦᱚᱸ ᱵᱟᱝ ᱥᱟᱺᱜᱤᱧ ᱾ ᱫᱚᱢᱮ ᱵᱟᱝ ᱥᱟᱺᱜᱤᱧᱟ ᱥᱟᱺᱜᱤᱧ ᱫᱚ ᱾ ᱚᱝᱠᱟ ᱪᱟᱞᱟᱣ ᱦᱮᱡ ᱫᱚ ᱢᱟᱱᱮ ᱜᱟᱱᱚᱜᱼᱟ ᱾
ᱦᱚᱸ
ᱮᱸᱜ ᱟᱫᱚ ᱚᱱᱟ ᱜᱮ ᱠᱷᱟᱡ ᱟᱸᱡᱚᱢ ᱵᱟᱲᱟ ᱠᱟᱜᱼᱟ ᱯᱮ ᱥᱮ ᱵᱟᱯᱮ ᱟᱸᱡᱚᱢ ᱵᱟᱲᱟ ᱠᱟᱜᱼᱟ, ᱯᱟᱴᱟᱵᱤᱸᱫᱟᱹ ᱯᱚᱨᱚᱵᱽ ᱫᱚ ᱦᱟᱸᱜ?
ᱚ ᱯᱟᱴᱟᱵᱤᱸᱫᱷᱟᱹ ᱯᱚᱨᱚᱵᱽ ᱫᱚ ᱟᱸᱡᱚᱢ ᱟᱠᱟᱜ ᱟᱞᱮ ᱛᱚ ᱫᱩᱨᱜᱟᱹ ᱯᱩᱡᱟᱹ ᱯᱚᱨᱮ ᱧᱚᱜ ᱜᱮ ᱦᱩᱭᱩᱜ ᱜᱮᱭᱟ ᱛᱚ ᱾
ᱦᱳᱭ ᱦᱳᱭ ᱾
ᱪᱮᱫ ᱠᱟ ᱪᱳᱭ ᱜᱮᱭᱟ ᱚᱱᱟ ᱫᱚ ᱢᱟᱱᱮ, ᱠᱚ ᱥᱮ ᱢᱟᱱᱮ ᱮᱢᱱᱤ ᱜᱮ ᱯᱟᱛᱟ ᱦᱩᱭᱩᱜᱼᱟ ᱥᱮ ᱪᱮᱫ ᱞᱮᱠᱟ?
ᱵᱟᱝ ᱵᱟᱝ ᱚᱱᱟ ᱫᱚ ᱚᱝᱠᱟ ᱮᱸᱜ ᱦᱳᱭᱳᱜᱼᱟ ᱾ ᱮ ᱚᱱᱠᱟ ᱟᱵᱚ ᱚᱱᱮ ᱢᱟᱱᱮ ᱦᱚᱲ ᱠᱚᱠᱚ ᱡᱟᱣᱨᱟᱜ ᱜᱮᱭᱟ ᱚᱱᱟ ᱫᱤᱱᱨᱮ ᱛᱟᱨᱯᱚᱨᱮ ᱚᱸᱰᱮ ᱢᱤᱫᱴᱟᱝ ᱯᱩᱡᱟᱹ ᱦᱳᱭᱳᱜ-ᱟ ᱯᱩᱡᱟᱹ
ᱟᱪᱪᱷᱟ ᱾
ᱟᱨ ᱱᱚᱝᱠᱟ ᱯᱚᱨᱚᱵᱽ ᱮᱱᱮᱡ ᱠᱚ ᱦᱩᱭᱩᱜ ᱜᱮᱭᱟ, ᱟᱨ ᱟᱰᱤ ᱫᱤᱥᱚᱢ ᱫᱤᱥᱚᱢ ᱟᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱦᱚᱲ ᱠᱚ ᱾
ᱚᱻ, ᱟᱨᱚ ᱵᱷᱟᱜᱤ ᱜᱮᱠᱚ ᱦᱚᱲᱚᱜ ᱜᱮᱭᱟ ᱛᱟᱦᱚᱞᱮ, ᱥᱮᱬᱟ ᱧᱚᱜ ᱛᱮᱜᱮ ᱦᱳᱭᱛᱚ ᱚᱱᱟ ᱯᱟᱛᱟ ᱾
ᱦᱳᱭ ᱦᱳᱭ ᱚᱱᱟ ᱫᱚ ᱵᱷᱟᱜᱮ ᱧᱚᱜ ᱜᱮᱠᱚ ᱦᱚᱲᱚᱜᱼᱟ, ᱚᱱᱟ ᱫᱚ ᱢᱤᱫᱴᱟᱝ ᱟᱵᱚᱣᱟᱜ ᱥᱟᱱ ᱛᱟᱲᱟᱜ ᱢᱟᱱᱮ ᱚᱱᱟ ᱱᱟᱜᱟᱢ ᱨᱮ ᱢᱮᱱᱟᱜ ᱞᱮᱠᱟ ᱚᱱᱮ ᱚᱝᱠᱟᱱᱟᱜ ᱢᱤᱫᱴᱟᱝ ᱯᱚᱨᱚᱵᱽ ᱾ ᱮᱸᱜ ᱟᱹᱰᱤ ᱢᱟᱨᱟᱝᱼᱟ ᱟᱨᱠᱤ ᱚᱱᱟ ᱫᱚ ᱾ ᱦᱳᱭ ᱦᱳᱭ ᱮᱱᱮᱡ ᱥᱮᱨᱮᱧ ᱠᱚᱸᱦᱚᱸ ᱦᱳᱭᱳᱜ ᱜᱮᱭᱟ ᱾
ᱦᱩᱸᱻ ᱟᱨ ᱫᱚᱠᱟᱱ ᱠᱚᱫᱚ ᱪᱮᱜ ᱫᱚᱠᱟᱱ ᱠᱚᱠᱚ ᱟᱜᱩᱭ ᱜᱮᱭᱟ ᱚᱸᱰᱮ ᱫᱚ?
ᱫᱚᱠᱟᱱ ᱠᱚ ᱛᱟᱦᱮᱸᱱ ᱜᱮᱭᱟ ᱱᱚᱝᱠᱟ ᱟᱰᱤ ᱨᱚᱠᱚᱢᱟᱜ ᱫᱚᱠᱟᱱ ᱜᱮ ᱛᱟᱦᱮᱸᱱ ᱜᱮᱭᱟ ᱾ ᱟᱵᱚ ᱥᱟᱱᱛᱟᱲᱟᱜ ᱟᱵᱚ ᱥᱟᱱᱛᱟᱲᱟᱜ ᱡᱟᱸᱦᱟᱸ ᱡᱤᱱᱤᱥ ᱠᱚ ᱢᱮᱱᱟᱜᱼᱟ ᱾ ᱡᱟᱸᱦᱟᱸ ᱠᱚ, ᱟᱵᱚ ᱥᱟᱱᱛᱟᱲ ᱞᱟᱹᱜᱤᱫ ᱡᱟᱸᱦᱟᱸᱱᱟᱜ ᱠᱚ ᱞᱟᱜᱟᱜᱼᱟ ᱾ ᱡᱷᱚᱛᱚ ᱜᱮ ᱚᱝᱠᱟᱱᱟᱜ ᱡᱷᱚᱛᱚ ᱜᱮ ᱫᱚᱠᱟᱱ ᱛᱟᱦᱮᱸᱱᱟ ᱾ ᱚᱸᱰᱮ ᱫᱚ
ᱢᱟᱱᱮ ᱥᱟᱱᱛᱟᱲᱟᱜ ᱵᱚᱞᱛᱮ ᱡᱷᱚᱛᱚᱱᱟᱜ ᱛᱟᱦᱮᱸᱱ ᱜᱮᱭᱟ ᱟᱨᱠᱤ ᱾
ᱦᱳᱭ ᱦᱳᱭ ᱾
ᱩᱸᱻ
ᱟᱫᱚ ᱱᱚᱣᱟ ᱫᱚ ᱱᱚᱝᱠᱟ ᱦᱚᱸ ᱱᱚᱝᱠᱟ ᱦᱚᱸ ᱢᱤᱫ ᱵᱟᱨ ᱦᱚᱲ ᱫᱚ ᱱᱚᱝᱠᱟᱧ ᱟᱸᱡᱚᱢ ᱵᱟᱲᱟ ᱠᱮᱜ ᱠᱚᱣᱟ ᱡᱮ ᱱᱚᱣᱟ ᱵᱟᱝᱠᱚ ᱟᱸᱡᱚᱢ ᱵᱟᱲᱟ ᱠᱟᱫᱟ ᱯᱟᱴᱟᱵᱤᱸᱫᱟᱹ ᱫᱚ ᱾ ᱟᱨ ᱦᱚᱲ ᱫᱚᱠᱚ ᱱᱚᱣᱟ ᱫᱚ ᱟᱞᱮ ᱱᱚᱣᱟ ᱠᱚᱨᱮᱱ ᱫᱚ ᱵᱟᱝ ᱟᱰᱤ ᱡᱟᱭᱜᱟ ᱠᱚᱨᱮᱱ ᱜᱮ ᱠᱚ ᱞᱟᱹᱭᱟ ᱡᱮ ᱱᱚᱣᱟ ᱫᱚ ᱟᱹᱰᱤ ᱢᱟᱨᱟᱝ ᱢᱤᱫᱴᱟᱝ ᱯᱚᱨᱚᱵᱽ ᱠᱟᱱᱟ ᱾ ᱚᱱᱟ ᱯᱟᱴᱟᱵᱤᱸᱫᱽᱟᱹ ᱤᱫᱤ ᱠᱟᱛᱮᱫ ᱟᱰᱤ ᱠᱤᱪᱷᱩ ᱱᱚᱝᱠᱟ ᱛᱮᱹᱨᱮᱹᱧ ᱠᱚᱸᱦᱚᱸ ᱠᱤᱪᱷᱩ ᱠᱚ ᱟᱸᱡᱚᱢ ᱵᱟᱲᱟ ᱠᱟᱜ ᱜᱮᱭᱟᱯᱮ?
ᱦᱮᱸ ᱦᱮᱸ ᱾ ᱡᱚᱢ ᱠᱟᱜᱼᱟᱞᱮ ᱾
ᱦᱳᱭ ᱦᱳᱭ ᱾ ᱟᱫᱚ
ᱫᱟᱸᱥᱟᱸᱭ ᱠᱚᱫᱚ ᱦᱩᱭᱩᱜ ᱜᱮᱭᱟ ᱥᱮ ᱵᱟᱝᱟ ᱛᱟᱦᱞᱮ ᱚᱱᱛᱮ ᱫᱚ?
ᱦᱳᱭ ᱦᱳᱭᱳᱜ ᱜᱮᱭᱟ ᱵᱷᱟᱜᱤ ᱜᱮ ᱾
ᱚ ᱛᱟᱦᱚᱞᱮ ᱟᱯᱮ ᱦᱚᱸ ᱱᱤᱥᱪᱚᱭ ᱯᱮ ᱪᱟᱞᱟᱣ ᱵᱟᱲᱟᱠᱟᱱ ᱜᱮᱭᱟ ᱟᱛᱳ ᱠᱚᱨᱮ ᱠᱷᱚᱱ?
ᱦ ᱦᱳᱭ ᱪᱟᱞᱟᱣ ᱫᱚ ᱦᱩᱭ ᱵᱟᱲᱟ ᱟᱠᱟᱱ ᱜᱮᱭᱟ ᱵᱷᱟᱜᱤ ᱜᱮ ᱮᱸᱜ ᱟᱞᱮ ᱫᱚ ᱱᱚᱠᱟ ᱟᱞᱮ ᱥᱮᱫ ᱫᱚ ᱱᱚᱛᱮ ᱫᱚ ᱫᱚᱢᱮ ᱦᱩᱭᱩᱜᱼᱟ ᱫᱟᱸᱥᱟᱭ ᱫᱚ ᱟᱰᱤ ᱡᱟᱥᱛᱤ ᱜᱮ ᱦᱩᱭᱩᱜᱼᱟ
ᱚ ᱟᱵᱤᱱ ᱦᱚᱸ ᱱᱤᱥᱪᱚᱭ ᱛᱟᱦᱞᱮ ᱵᱤᱱ ᱮᱱᱮᱡ ᱵᱟᱲᱟ ᱟᱠᱟᱫ ᱜᱮᱭᱟ ᱫᱟᱸᱟᱸᱟᱭ
ᱦᱳᱭ ᱦᱳᱭ ᱮᱱᱮᱡ ᱫᱚ ᱚᱲᱟ ᱮᱱᱮᱡ ᱵᱟᱲᱟ ᱫᱚ ᱦᱩᱭ ᱠᱟᱱ ᱜᱮᱭᱟ ᱟᱫᱚ ᱟᱫᱚ ᱟᱯᱮ ᱚᱱᱛᱮ ᱫᱚ ᱛᱟᱦᱚᱞᱮ
ᱞᱟᱹᱭ ᱧᱚᱜ ᱟᱹᱞᱤᱧ ᱵᱤᱱ ᱥᱮ
ᱫᱟᱸᱥᱟᱭ ᱦᱳᱭ ᱫᱟᱸᱥᱟᱭ ᱤᱫᱤ ᱠᱟᱛᱮᱫ ᱦᱳᱭ ᱠᱟᱹᱴᱤᱡ ᱠᱷᱟ ᱠᱷᱟᱴᱚ ᱢᱟᱪᱟᱛᱮ ᱠᱟᱹᱴᱤᱡ ᱞᱟᱹᱭ ᱦᱩᱭᱩᱜ ᱠᱟᱱᱟ ᱮ ᱫᱟᱸᱥᱟᱭ ᱫᱚᱱ ᱡᱚᱠᱷᱚᱱ ᱞᱮ ᱛᱩᱫᱩᱜᱼᱟ ᱚᱱᱠᱟᱜᱮ ᱢᱤᱫᱴᱟᱝ ᱵᱚᱸᱜᱟ ᱵᱩᱨᱩ ᱦᱩᱭᱩᱜᱼᱟ ᱟᱫᱚ ᱩᱱᱤ ᱮᱸ ᱜᱩᱨᱩ ᱩᱰᱩᱠᱮ ᱦᱩᱭᱩᱜᱼᱟ ᱡᱚᱠᱷᱚᱱ ᱫᱟᱸᱥᱟᱭ ᱮᱱᱮᱡ ᱠᱚ ᱪᱟᱞᱟᱜ ᱦᱩᱭᱩᱜᱼᱟ ᱛᱚᱠᱷᱚᱱ ᱟᱛᱩ ᱨᱮ ᱢᱤᱫ ᱵᱟᱨ ᱫᱤᱱ ᱞᱮ ᱮᱱᱮᱡᱟ ᱠᱟᱴᱤᱡ ᱞᱮ ᱯᱮᱠᱴᱤᱥ ᱵᱟᱲᱟ ᱠᱮᱫ ᱛᱮ ᱛᱟᱯᱚᱨᱮ ᱟᱫᱚ ᱠᱷᱟᱱ ᱜᱩᱨᱩ ᱛᱩᱫ ᱠᱟᱛᱮᱜ ᱟᱫᱚ ᱯᱮ ᱢᱟᱦᱟ ᱞᱮ ᱫᱟᱬᱟᱱᱟ ᱮᱴᱟᱜ ᱮᱴᱟᱜ ᱟᱛᱩ ᱠᱚ ᱪᱟᱞᱟᱜ ᱟᱞᱮ ᱫᱟᱸᱥᱟᱭ ᱮᱱᱮᱡ ᱯᱮ ᱢᱟᱦᱟ ᱫᱟᱬᱟ ᱠᱟᱛᱮ ᱛᱟᱯᱚᱨᱮ ᱟᱫᱚ ᱟᱫᱚ ᱚᱱᱟ ᱫᱚ ᱠᱷᱟᱡ ᱚᱱᱠᱟ ᱫᱚᱥᱚᱢᱤ ᱦᱤᱞᱳᱜ ᱦᱚᱭᱛᱚᱞᱮ ᱢᱩᱪᱟᱹᱫᱟ ᱡᱟᱦᱟᱸ ᱫᱩᱨᱜᱟᱹ ᱯᱩᱡᱟᱹ ᱨᱮᱱᱟᱜ ᱟᱫᱚ ᱩᱱᱦᱤᱞᱳᱜ ᱢᱩᱪᱟᱹᱫ ᱠᱟᱛᱮᱜ ᱟᱫᱚ ᱚᱱᱠᱟᱜᱮ ᱟᱫᱚ ᱚᱱᱟ ᱡᱟᱦᱟᱸ ᱮ ᱮᱱᱮᱡ ᱮᱱᱮᱡ ᱛᱮ ᱟᱫᱚ ᱚᱱᱟ ᱠᱟᱹᱴᱤᱡ ᱪᱟᱣᱞᱮ ᱠᱚᱠᱚ ᱟᱹᱫᱟᱹᱭ ᱜᱮᱭᱟ ᱛᱚ ᱨᱟᱹᱥᱠᱟᱹ ᱥᱟᱞᱟᱜ ᱟᱨᱠᱤ ᱚᱱᱟ ᱫᱚ ᱠᱟᱹᱴᱤᱡ ᱚᱱᱟ ᱫᱚ ᱟᱹᱫᱟᱹᱭ ᱫᱚᱠᱚ ᱟᱹᱫᱟᱹᱭ ᱜᱮᱭᱟ ᱟᱫᱚ ᱛᱟᱦᱚᱞᱮ ᱚᱱᱟ ᱦᱮᱸ ᱚᱱᱟᱜᱮ ᱥᱚᱲᱮ ᱠᱚ ᱤᱭᱟᱹ ᱠᱚ ᱚᱱᱟ ᱫᱚ ᱯᱚᱨᱮᱛᱮ ᱦᱩᱭᱩᱜ ᱜᱮᱭᱟ ᱡᱟᱦᱟᱸ ᱛᱤᱥ ᱜᱮ ᱟᱨᱠᱤ ᱠᱤ ᱚᱱᱠᱟ ᱱᱮᱰᱟ ᱠᱟᱛᱮᱫ ᱫᱤᱱ ᱠᱟᱛᱮᱫ ᱛᱟᱯᱚᱨ ᱞᱮ ᱚᱱᱟ ᱠᱚᱫᱚᱞᱮ ᱠᱚᱨᱟᱣ ᱜᱮᱭᱟ ᱟᱨ ᱱᱚᱝᱠᱟᱜᱮ ᱟᱫᱚ ᱮᱱᱮᱡ ᱥᱮᱨᱮᱧ ᱱᱚᱝᱠᱟᱜᱮ ᱫᱤᱥᱚᱢ ᱫᱟᱬᱟᱱ ᱪᱟᱵᱟ ᱞᱮᱱᱠᱷᱟᱱ ᱟᱨᱚ ᱚᱱᱠᱟᱜᱮ ᱵᱚᱸᱜᱟ ᱵᱩᱨᱩ ᱠᱟᱛᱮᱜ ᱟᱨᱚ ᱚᱱᱠᱟᱜᱮ ᱜᱩᱨᱩ ᱠᱷᱟᱹᱲ ᱠᱟᱭ ᱦᱩᱭᱩᱜᱼᱟ ᱚᱱᱮ ᱚᱱᱠᱟᱱ ᱢᱤᱫᱴᱟᱝ ᱠᱟᱛᱷᱟ ᱠᱟᱱ ᱚᱱᱠᱟ ᱢᱤᱫᱴᱟᱝ ᱦᱩᱭᱩᱜᱼᱟ ᱟᱨᱠᱤ
ᱟᱨ ᱛᱟᱦᱚᱞᱮ ᱫᱟᱸᱥᱟᱭ ᱫᱚ ᱪᱮᱫ ᱠᱷᱟᱹᱛᱤᱨ ᱠᱚ ᱮᱱᱮᱡ ᱜᱮᱭᱟ ᱚᱱᱟ ᱦᱚᱸ ᱱᱤᱥᱪᱳᱚᱭ ᱵᱟᱲᱟᱭ ᱢᱮᱱᱟᱜ ᱠᱟᱜ-ᱟ
ᱮᱸ ᱵᱟᱲᱟᱭ ᱫᱚ ᱦᱳᱭ ᱢᱮᱱᱟᱜᱼᱟ ᱟᱫᱚ ᱚᱱᱠᱟ ᱫᱚ ᱠᱷᱟᱡ ᱵᱟᱲᱟᱭ ᱵᱟᱹᱱᱩᱜᱼᱟ ᱴᱷᱤᱠ ᱴᱷᱟᱠ ᱫᱚ ᱟᱫᱚ ᱱᱚᱝᱠᱟ ᱫᱟᱸᱥᱟᱭ ᱫᱚ ᱪᱮᱫᱠᱟ ᱚᱱᱠᱟ ᱦᱩᱫᱩᱲ ᱫᱩᱨᱜᱟᱹ ᱚᱱᱮ ᱚᱱᱠᱟᱱ ᱟᱹᱰᱤ ᱠᱤᱪᱷᱩ ᱢᱤᱫᱴᱟᱝ ᱠᱟᱹᱦᱱᱤ ᱞᱮᱠᱟᱱ ᱢᱤᱫ ᱴᱟᱝ ᱢᱮᱱᱟᱜᱼᱟ ᱠᱟᱛᱷᱟ ᱠᱚ ᱚᱱᱠᱟ ᱦᱩᱭ ᱞᱮᱱᱟ ᱥᱮ ᱪᱮᱫ ᱞᱮᱠᱟ ᱚᱸᱟᱫᱚ ᱚᱱᱮ ᱮᱸ ᱩᱱᱤ ᱯᱟᱸᱡᱟ ᱥᱮ ᱪᱮᱫᱮᱠᱟ ᱚᱱᱟ ᱯᱟᱸᱡᱟ ᱠᱷᱟᱹᱛᱤᱨ ᱟᱫᱚ ᱚᱱᱮ ᱚᱱᱠᱟ ᱠᱚᱲᱟ ᱜᱤᱫᱽᱨᱟᱹ ᱠᱚᱫᱚ ᱚᱱᱠᱟ ᱠᱩᱲᱤ ᱜᱤᱫᱽᱨᱟᱹ ᱥᱟᱡᱟᱣ ᱠᱟᱛᱮᱫ ᱠᱚ ᱪᱟᱞᱟᱣ ᱞᱮᱱᱟ ᱥᱮ ᱪᱮᱫ ᱞᱮᱠᱟ ᱦᱳᱭ ᱚᱱᱮ ᱚᱱᱠᱟ ᱟᱨᱠᱤ ᱚᱱᱟ ᱠᱷᱟᱹᱛᱤᱨ ᱟᱫᱚ ᱫᱟᱸᱥᱟᱭ ᱨᱮᱫᱚ ᱠᱟᱹᱴᱤᱡ ᱠᱚ ᱚᱱᱠᱟ ᱥᱟᱡᱟᱜ ᱟᱠᱚ ᱟᱨᱠᱤ
ᱛᱚ ᱟᱹᱞᱤᱧ ᱦᱚᱸ ᱱᱚᱝᱠᱟ ᱜᱮᱞᱤᱧ ᱟᱸᱡᱚᱢ ᱫᱚᱞᱤᱧ ᱟᱸᱡᱚᱢ ᱧᱚᱜ ᱞᱮᱜ ᱛᱟᱦᱮᱸᱫ ᱦᱟᱞᱠᱟ ᱦᱟᱞᱠᱟ ᱟᱨᱠᱤ ᱱᱚᱝᱠᱟ ᱦᱟᱲᱟᱢ ᱠᱚᱣᱟᱜ ᱢᱚᱪᱟᱨᱮ ᱵᱩᱰᱤ ᱠᱚᱣᱟᱜ ᱢᱚᱪᱟᱨᱮ ᱚ ᱛᱟᱦᱚᱞᱮ ᱱᱤᱭᱟᱹ ᱫᱷᱟᱣ ᱫᱚ ᱵᱩᱨᱩ ᱵᱚᱸᱜᱟ ᱠᱚᱫᱚ ᱵᱤᱱ ᱪᱟᱞᱟᱣ ᱞᱮᱱᱟ ᱥᱮ ᱵᱟᱝ ᱚᱱᱟ ᱥᱟᱭᱤᱰ ᱨᱮᱜᱮ ᱛᱚ ᱱᱤᱥᱪᱳᱭ ᱦᱚᱭᱛᱳ
ᱦᱳᱭ ᱦᱳᱭ ᱚᱱᱟ ᱥᱟᱭᱤᱰ ᱵᱚᱞᱛᱮ ᱚᱱᱟ ᱦᱚᱸ ᱠᱟᱹᱴᱤᱡ ᱥᱟᱺᱜᱤᱧ ᱫᱚ ᱥᱟᱺᱜᱤᱧ ᱜᱮᱭᱟ ᱵᱷᱟᱹᱜᱤ ᱜᱮ ᱥᱟᱺᱜᱤᱧᱟ ᱟᱫᱚ ᱪᱟᱞᱟᱣ ᱫᱚ ᱦᱩᱭ ᱞᱮᱱ ᱜᱮᱭᱟ ᱱᱚᱝᱠᱟ ᱦᱩᱭᱮᱱ ᱜᱮᱭᱟ ᱟᱹᱰᱤ ᱥᱮᱨᱢᱟ ᱜᱮ ᱟᱹᱰᱤ ᱥᱮᱨᱢᱟ ᱠᱷᱚᱱ ᱜᱮ ᱪᱟᱞᱟᱣ ᱦᱩᱭ ᱠᱟᱱᱟ ᱟᱫᱚ ᱚᱱᱟ ᱫᱚ ᱢᱤᱫᱴᱟᱱ ᱟᱫᱚ ᱧᱮᱞ ᱠᱟᱛᱮᱫ ᱨᱮᱦᱚᱸ ᱟᱫᱚ ᱮᱸ ᱪᱟᱞᱟᱣ ᱫᱚ ᱠᱟᱹᱴᱤᱡ ᱥᱟᱱᱟ ᱜᱮᱭᱟ ᱟᱨᱠᱤ ᱱᱤᱛᱚᱜ ᱱᱚᱝᱠᱟ ᱦᱩᱸ ᱠᱟᱹᱴᱤᱡ ᱦᱳ ᱞᱮᱱᱠᱷᱟᱱ ᱫᱚ ᱡᱟᱦᱟᱸ ᱨᱮᱜᱮ ᱪᱟᱞᱟᱣ ᱫᱚ ᱥᱮᱬᱟ ᱜᱮᱭᱟ ᱧᱮᱞ ᱫᱚ ᱦᱩᱭ ᱟᱠᱟᱱᱟ ᱢᱮᱱᱠᱷᱟᱱ ᱟᱨᱚ ᱱᱤᱭᱟᱹ ᱫᱷᱟᱣ ᱦᱚᱸ ᱧᱮᱞ ᱦᱩᱭ ᱞᱮᱱᱟ ᱦᱩᱭᱱᱟ ᱟᱨᱠᱤ
ᱚ ᱩᱱᱠᱩ ᱫᱚ ᱛᱟᱦᱚᱞᱮ ᱪᱮᱫ ᱞᱮᱠᱟ ᱠᱚ ᱦᱚᱲ ᱞᱮᱱ ᱛᱟᱦᱮᱸᱫ ᱚᱸᱰᱮ ᱫᱚ
ᱦᱚᱲ ᱫᱚ ᱟᱹᱰᱤ ᱵᱷᱟᱜᱮ ᱜᱮᱠᱚ ᱦᱚᱲ ᱞᱮᱱᱟ ᱱᱤᱭᱟᱹ ᱫᱷᱟᱣ ᱢᱟ ᱞᱚᱥᱚᱫ ᱛᱮ ᱯᱮᱨᱮᱡ ᱟᱠᱟᱱᱟ ᱯᱟᱥᱮᱡ ᱯᱮᱨᱮᱡ ᱞᱮᱱ ᱛᱟᱦᱮᱸᱜ-ᱟ ᱞᱚᱥᱚᱫ ᱱᱚᱝᱠᱟ ᱫᱟᱜ ᱦᱚᱭ ᱫᱟᱜ ᱞᱮᱫ ᱛᱟᱦᱮᱸᱜ-ᱟ ᱫᱚᱢᱮᱜᱮ ᱟᱫᱚ ᱚᱱᱠᱟ ᱞᱚᱥᱚᱫ ᱛᱮ ᱯᱮᱨᱮᱡ ᱟᱠᱟᱱᱟ ᱮᱱᱛᱮ ᱨᱮᱦᱚᱸ ᱦᱚᱲ ᱢᱟᱱᱮ ᱟᱹᱰᱤ ᱦᱚᱲ ᱠᱚ ᱦᱮᱡ ᱟᱠᱟᱱᱟ ᱚᱱᱠᱟ ᱟᱨᱠᱤ ᱟᱹᱰᱤ ᱦᱚᱲ ᱢᱟᱱᱮ
ᱚ
ᱢᱮᱱ ᱞᱟᱹᱭᱮ ᱵᱟᱝ ᱜᱟᱱᱚᱜ-ᱟ ᱚᱱᱠᱟ ᱦᱚᱲ ᱠᱚ ᱦᱮᱡ ᱟᱠᱟᱱᱟ ᱟᱫᱚ ᱚᱱᱟᱜᱮ ᱚᱸᱰᱮ ᱥᱮᱱ ᱠᱟᱛᱮᱫ ᱪᱤᱱᱛᱟᱹ ᱦᱩᱭᱱᱟ ᱟᱨ ᱠᱟ ᱫᱚ ᱱᱤᱭᱟᱹ ᱫᱷᱟᱣ ᱞᱮᱠᱟ ᱫᱚ ᱦᱚᱲ ᱫᱚ ᱵᱟᱝ ᱧᱮᱞ ᱦᱩᱭ ᱟᱠᱟᱱᱟ ᱮᱴᱟᱜ ᱵᱟᱠᱷᱟᱡ ᱫᱚ ᱱᱚᱝᱠᱟ ᱪᱟᱞᱟᱣ ᱫᱚ ᱦᱩᱭ ᱠᱟᱱ ᱜᱮᱭᱟ ᱛᱤᱱᱵᱟᱨ ᱦᱩᱭ ᱛᱤᱱᱵᱟᱨ ᱢᱟᱱᱮ ᱱᱚᱝᱠᱟ ᱯᱚᱨᱚᱵ ᱦᱩᱭ ᱟᱠᱟᱱᱟ ᱵᱩᱨᱩ ᱵᱚᱸᱜᱟ ᱦᱩᱭ ᱟᱠᱟᱱᱟ ᱩᱱᱵᱟᱨ ᱜᱮ ᱪᱟᱞᱟᱣ ᱦᱩᱭ ᱟᱠᱟᱱᱟ ᱟᱫᱚ ᱢᱮᱱᱠᱷᱟᱱ ᱱᱤᱭᱟᱹ ᱫᱷᱟᱣ ᱫᱚ ᱩᱱᱟᱹᱜ ᱞᱚᱥᱚᱫ ᱠᱟᱛᱮᱜ ᱨᱮᱦᱚᱸ ᱦᱚᱲ ᱧᱮᱞ ᱦᱩᱭᱱᱟ ᱦᱚᱲ ᱨᱮ ᱮᱠᱫᱚᱢ ᱦᱚᱲ ᱟᱨ ᱦᱚᱲ ᱜᱮᱠᱚ ᱧᱮᱞᱚᱜ ᱠᱟᱱᱟ ᱚᱱᱠᱟ ᱟᱨᱠᱤ
ᱚ ᱟᱨ ᱛᱟᱦᱚᱞᱮ ᱫᱚᱠᱟᱱ ᱠᱚᱨᱮᱱᱟᱜ ᱥᱩᱵᱤᱫᱟ ᱫᱚ ᱚᱠᱟᱞᱮᱠᱟ ᱚᱱᱛᱮ ᱨᱮᱫᱚ ᱚᱱᱟ ᱵᱩᱨᱩ ᱵᱚᱸᱜᱟ ᱨᱮᱫᱚ
ᱦ ᱫᱚᱠᱟᱱ ᱠᱚᱨᱮᱱᱟᱜ ᱥᱩᱵᱤᱫᱟ ᱫᱚ ᱚᱱᱠᱟᱜᱮ ᱢᱮᱱᱟᱜ ᱫᱚ ᱢᱮᱱᱟᱜ-ᱟ ᱵᱷᱟᱜᱤ ᱜᱮ ᱫᱚᱠᱟᱱ ᱨᱮᱱᱟᱜ ᱥᱩᱵᱤᱫᱷᱟ ᱟᱫᱚ ᱵᱩᱨᱩ ᱚᱱᱠᱟ ᱜᱮ ᱫᱮᱡᱚᱜ ᱦᱩᱭᱩᱜ-ᱟ ᱫᱮᱡ ᱠᱟᱛᱮᱜ ᱛᱟᱨᱯᱚᱨᱮ ᱵᱟᱠᱷᱟᱡ ᱪᱚᱴ ᱨᱮᱦᱚᱸ ᱚᱱᱠᱟ ᱫᱚᱠᱟᱱ ᱨᱮᱱᱟᱜ ᱥᱩᱵᱤᱫᱟ ᱢᱮᱱᱟᱜ-ᱟ ᱪᱚᱴᱨᱮ ᱢᱤᱫ ᱵᱟᱨ ᱡᱤᱱᱤᱥ ᱠᱟᱹᱴᱤᱡ ᱦᱟᱞᱠᱟ ᱠᱟᱹᱴᱤᱡ ᱡᱚᱢᱟᱜ ᱠᱚᱠᱚ ᱟᱠᱷᱨᱤᱧ ᱮᱫᱟ ᱟᱨ ᱱᱚᱝᱠᱟ ᱥᱚᱨᱵᱚᱛ ᱫᱟᱜ ᱠᱚ ᱠᱟᱹᱴᱤᱡ ᱠᱚ ᱤᱭᱟᱹᱭᱮᱫᱟ ᱵᱩᱨᱩ ᱫᱮᱡ ᱠᱟᱛᱮᱫ ᱚᱱᱠᱟ ᱫᱮᱡ ᱥᱚᱢᱚᱭ ᱟᱫᱚ ᱚᱱᱠᱟ ᱫᱚᱢᱮ ᱞᱟᱸᱜᱟᱜᱮ ᱮᱸ ᱟᱹᱰᱤ ᱦᱚᱲ ᱜᱮᱠᱚ ᱞᱟᱸᱜᱟᱜ ᱜᱮᱭᱟ ᱞᱟᱸᱜᱟ ᱫᱚ ᱟᱨ ᱵᱩᱡᱷᱟᱹᱜ ᱜᱮᱭᱟ ᱩᱱ ᱪᱮᱛᱟᱱ ᱫᱮᱡ ᱨᱮᱱᱟᱜ ᱫᱮᱡ ᱨᱮᱫᱚ
ᱚ
ᱟᱫᱚ ᱛᱟᱦᱚᱞᱮ ᱩᱱ ᱚᱠᱛᱚ ᱛᱟᱦᱚᱞᱮ ᱫᱟᱜ ᱠᱚᱫᱚ ᱠᱟᱹᱴᱤᱡ ᱛᱮᱛᱟᱝ ᱜᱮᱭᱟ ᱪᱮᱛᱟᱱ ᱨᱮᱫᱚ ᱟᱫᱚ ᱤᱱᱟᱹ ᱠᱷᱟᱹᱛᱤᱨ ᱫᱟᱜ ᱠᱚᱨᱮᱱᱟᱜ ᱦᱚᱸ ᱠᱚ ᱫᱚᱠᱟᱱ ᱟᱠᱟᱫᱟ ᱟᱫᱚ ᱚᱱᱟ ᱯᱚᱭᱥᱟ ᱫᱤᱭᱮ ᱜᱮ ᱚᱸᱰᱮ ᱦᱚᱸ ᱵᱟᱠᱷᱟᱡ ᱧᱩᱭ ᱦᱩᱭᱩᱜ-ᱟ ᱚᱱᱠᱟ ᱡᱮ ᱪᱮᱛᱟᱱ ᱨᱮ ᱡᱟᱦᱟᱱᱟᱜ ᱫᱟᱜ ᱨᱮᱱᱟᱜ ᱵᱮᱵᱚᱥᱛᱷᱟ ᱠᱚ ᱫᱚᱦᱚ ᱟᱠᱟᱫᱟ ᱠᱚᱢᱤᱴᱤ ᱚᱱᱠᱟᱱ ᱠᱟᱛᱷᱟ ᱫᱚ ᱵᱟᱝ ᱠᱟᱱᱟ
ᱛᱟᱦᱚᱞᱮ ᱵᱷᱟᱹᱜᱤ ᱜᱮ
ᱟᱫᱚ ᱦᱳᱭ ᱛᱟᱦᱚᱞᱮ ᱟᱯᱮ ᱜᱮᱠᱚ ᱟᱯᱮ ᱫᱚ ᱛᱟᱦᱚᱞᱮ ᱚᱱᱠᱟ ᱯᱮ ᱥᱮᱱ ᱵᱟᱲᱟ ᱟᱠᱟᱱᱟ ᱥᱮ ᱵᱩᱨᱩ ᱵᱚᱸᱜᱟ ᱧᱮᱞ
ᱱᱚᱣᱟ ᱵᱩᱨᱩ ᱵᱚᱸᱜᱟ ᱧᱮᱞ ᱠᱚᱢᱟ ᱵᱟᱝ ᱪᱟᱞᱟᱣ ᱵᱟᱰᱟ ᱦᱩᱭ ᱟᱠᱟᱱᱟ ᱞᱩᱜᱩ ᱵᱩᱨᱩ ᱜᱮ ᱪᱟᱞᱟᱣ ᱦᱩᱭ ᱞᱮᱱ ᱛᱟᱦᱮᱸᱫ ᱢᱤᱫ ᱫᱷᱟᱣ
ᱟᱪᱪᱷᱟ
ᱥᱚᱢᱚᱭ ᱜᱮ
ᱟᱪᱪᱷᱟ ᱞᱩᱜᱩ ᱵᱩᱨᱩ ᱦᱚᱸᱛᱚ ᱚᱱᱟ ᱫᱚ ᱟᱹᱰᱤ ᱢᱟᱱᱮ ᱩᱥᱩᱞ ᱜᱮᱭᱟ ᱚᱱᱟ ᱫᱚ ᱚᱱᱟ ᱡᱟᱦᱟᱸ ᱤᱭᱟᱹ ᱱᱚᱣᱟ ᱦᱳᱭ ᱟᱫᱚ ᱚᱱᱟ ᱞᱩᱜᱩ ᱵᱩᱨᱩ ᱨᱮᱱᱟᱜ ᱯᱩᱨᱟᱹ ᱦᱟᱱᱮ ᱡᱟᱦᱟᱸ ᱯᱩᱨᱟᱹ ᱪᱮᱛᱟᱱ ᱦᱟᱹᱵᱤᱡ ᱡᱟᱦᱟᱸ ᱨᱮ ᱮᱠᱫᱚᱢ ᱢᱩᱪᱟᱹᱫ ᱡᱟᱦᱟᱸ ᱨᱮᱠᱚ ᱯᱩᱡᱟᱹᱭᱮᱫᱟ ᱦᱳ ᱚᱱᱟ ᱪᱮᱛᱟᱱ ᱦᱟᱹᱵᱤᱡ ᱮᱢ ᱪᱟᱞᱟᱣ ᱵᱟᱲᱟ ᱟᱠᱟᱱᱟ ᱛᱤᱥ ᱦ
ᱦᱚᱸ ᱦᱚᱸ ᱚᱱᱟ ᱪᱟᱞᱟᱣ ᱟᱠᱟᱱᱟᱹᱧ ᱪᱮᱛᱟᱱ ᱫᱷᱟᱹᱵᱤᱡ ᱛᱚ ᱪᱮᱛᱟᱱ ᱨᱮ ᱫᱷᱟᱣ ᱠᱟᱛᱮ ᱫᱮᱡ ᱮᱱᱟᱞᱮ ᱤᱱᱟᱹ ᱯᱚᱨᱮ ᱫᱮᱡ ᱠᱟᱛᱮ ᱡᱮ ᱵᱚᱸᱜᱟᱜ ᱦᱟᱸᱜ ᱞᱮ ᱵᱚᱞᱚᱭᱮᱱᱟ ᱤᱱᱟᱹ ᱯᱚᱨᱮ ᱵᱚᱸᱜᱟᱜ ᱵᱚᱞᱚ ᱠᱷᱚᱱ ᱡᱚᱠᱷᱚᱱ ᱞᱮ ᱨᱩᱭᱟᱹᱲ ᱠᱟᱱ ᱛᱟᱦᱮᱸᱜ ᱤᱱᱟᱹ ᱚᱠᱛᱚ ᱢᱤᱫᱴᱮᱱ ᱦᱚᱲᱮ ᱵᱚᱸᱜᱟ ᱛᱟᱞᱟ ᱟᱠᱟᱱ ᱛᱟᱦᱮᱸᱜ ᱟᱨᱠᱤ
ᱟᱪᱪᱷᱟ ᱟᱫᱚ ᱚᱱᱟᱫᱚ ᱵᱩᱨᱩ ᱪᱮᱛᱟᱱ ᱨᱮᱜᱮ
ᱦᱮᱸ ᱦᱮᱸ ᱚᱱᱟ ᱪᱮᱛᱟᱱ ᱨᱮᱜᱮ
ᱟᱪᱷᱟ ᱟᱫᱚ ᱚᱱᱟ ᱫᱚ ᱪᱤᱠᱟᱹ ᱞᱮᱠᱟᱛᱮ ᱦᱩᱭᱱᱟ ᱱᱚᱝᱠᱟ ᱫᱚ
ᱛᱚ ᱩᱱᱤ ᱫᱚ ᱠᱚᱲᱟ ᱦᱚᱯᱚᱱ ᱠᱟᱱ ᱛᱟᱦᱮᱸᱜ ᱮ ᱱᱤᱥᱪᱚᱭ ᱦᱚᱭᱛᱚ ᱡᱟᱦᱟᱱᱟᱜ ᱠᱚᱭ ᱵᱷᱩᱞ ᱞᱮᱫ ᱛᱟᱦᱮᱸᱫ ᱥᱮ ᱡᱚᱢᱟᱜ ᱧᱩᱣᱟᱜ ᱨᱮᱸᱜᱮᱡ ᱛᱮ ᱚᱱᱠᱟᱭ ᱮᱱᱟᱭ ᱚᱱᱟ ᱜᱮᱛᱚ ᱦᱟᱸᱜ ᱵᱟᱝ ᱞᱟᱹᱭᱟᱹᱜᱚᱜ ᱠᱟᱱᱟ ᱡᱟᱦᱟᱱᱟᱜ ᱠᱚ ᱦᱳᱭᱛᱳ ᱟᱨ ᱦᱟᱺᱰᱤ- ᱯᱟᱹᱣᱨᱟᱹ ᱧᱩ ᱠᱚᱢᱟ ᱜᱮᱭᱟ ᱥᱮ ᱪᱮᱛᱟᱱ ᱨᱮᱢᱟ ᱛᱚ ᱟᱵᱚ ᱥᱟᱱᱛᱟᱲ ᱢᱟ ᱚᱱᱠᱟ ᱯᱟᱹᱣᱨᱟᱹ ᱠᱤᱪᱷᱩ -ᱠᱤᱪᱦᱩ ᱦᱚᱲ ᱢᱮᱱᱟᱜ ᱠᱟᱜ ᱵᱚᱱᱟ ᱛᱚ ᱩᱱᱠᱩ ᱫᱚ ᱦᱟᱺᱰᱤ ᱯᱟᱹᱣᱨᱟᱹ ᱵᱟᱠᱚ ᱧᱩ ᱞᱮᱠᱷᱟᱱ ᱵᱟᱝ ᱠᱚ ᱛᱟᱦᱮᱸ ᱫᱟᱲᱮᱭᱟᱜ ᱜᱮᱭᱟ ᱛᱚ ᱩᱱᱤ ᱫᱚ ᱦᱳᱭᱛᱳ ᱤᱧᱟᱹᱜ ᱢᱚᱱᱮ ᱫᱚᱭ ᱞᱟᱹᱭᱮᱜᱼᱟ ᱚᱱᱟᱜᱮ ᱦᱳᱭᱛᱳ ᱧᱩ ᱞᱮᱫ ᱛᱮ ᱤᱭᱟᱹ ᱞᱮᱱ ᱛᱟᱦᱮᱸᱜ ᱟᱨᱠᱤ ᱡᱟᱹᱯᱤᱫ ᱧᱚᱜ ᱞᱮᱱᱟᱭ ᱥᱮ ᱪᱮᱫ ᱪᱤᱠᱟᱹ ᱞᱮᱱᱟᱭ ᱚᱱᱟᱫᱚ ᱟᱞᱮ ᱦᱚᱸ ᱵᱟᱞᱮ ᱵᱟᱲᱟᱭᱟ ᱾ ᱛᱚ ᱟᱞᱮ ᱢᱟ ᱡᱟᱹᱯᱤᱫ ᱞᱮᱠᱟ ᱜᱮᱞᱮ ᱧᱮᱞ ᱞᱮᱫᱮᱭᱟ ᱠᱤᱱᱛᱩ ᱛᱟᱭᱚᱢ ᱛᱮᱜ ᱞᱟᱹᱭᱮᱼᱟ ᱵᱟᱝᱟ ᱩᱱᱤ ᱫᱚᱭ ᱵᱚᱸᱜᱟ ᱛᱟᱞᱟ ᱟᱠᱟᱱᱟ
ᱚ ᱟᱪᱪᱷᱟ ᱟᱫᱚ ᱦᱳᱭ ᱮᱠᱷᱟᱱ ᱤᱧ ᱫᱚ ᱱᱚᱣᱟ ᱠᱚᱫᱚ ᱵᱟᱠᱷᱟ ᱱᱚᱝᱠᱟ ᱢᱮᱱᱛᱤᱧ ᱧᱮᱞᱟ ᱤᱧᱟᱹᱜ ᱟᱸᱠᱷᱟ ᱤᱧᱟᱹᱜ -ᱤᱧᱟ. ᱜ ᱢᱟᱱᱮ ᱪᱤᱱᱛᱟᱹ ᱵᱷᱟᱵᱽᱱᱟ ᱫᱚ ᱟᱹᱰᱤ ᱟᱞᱟᱫᱟ ᱜᱮᱭᱟ ᱟᱫᱚ ᱟᱨ ᱚᱱᱠᱟ ᱫᱚ ᱵᱚᱸᱜᱟ ᱫᱚ ᱚᱠᱚᱭ ᱦᱚᱸ ᱵᱟᱠᱚ ᱚᱱᱠᱟ ᱠᱚᱣᱟ ᱵᱚᱸᱜᱟ ᱤᱭᱟᱹᱨᱮ ᱡᱩᱫᱤ ᱪᱟᱞᱟᱜ ᱟᱭ ᱟᱫᱚ ᱩᱱᱤᱭᱟᱜ ᱡᱩᱫᱤ ᱯᱟᱯ ᱢᱮᱱᱛᱮ ᱡᱩᱫᱤᱢ ᱞᱟᱹᱭᱟ ᱟᱫᱚ ᱚᱱᱟ ᱦᱚᱸ ᱤᱧ ᱫᱚ ᱩᱱᱟᱹᱜ ᱫᱚ ᱵᱟᱹᱧ ᱥᱟᱵ ᱚᱠᱚᱭ ᱦᱚᱸ ᱚᱱᱠᱟ ᱯᱟᱯ ᱛᱮᱫᱚ ᱵᱟᱠᱚ ᱜᱩᱡᱩᱜ ᱠᱟᱱᱟ ᱵᱟᱠᱷᱟᱡ ᱫᱚ ᱟᱹᱰᱤ ᱦᱚᱲ ᱜᱮ ᱱᱚᱝᱠᱟ ᱱᱚᱝᱠᱟ ᱟᱹᱰᱤ ᱠᱤᱪᱷᱩ ᱠᱚ ᱯᱟᱯ ᱟ ᱟᱢ ᱡᱩᱫᱤᱢ ᱧᱮᱞᱟ ᱱᱚᱝᱠᱟ ᱟᱵᱚ ᱡᱟᱦᱟᱸ ᱨᱮᱵᱚᱱ ᱛᱟᱦᱮᱱ ᱠᱟᱱᱟ ᱚᱸᱰᱮ ᱦᱚᱸ ᱢᱤᱫ ᱢᱤᱫ ᱚᱱᱟ ᱵᱟᱡᱟᱨ ᱯᱚᱨᱮ ᱮᱢᱚᱱᱼᱮᱢᱚᱱ ᱦᱚᱲ ᱢᱮᱱᱟᱜ ᱠᱚᱣᱟ ᱩᱱᱠᱩ ᱫᱚ ᱞᱟᱹᱭ ᱜᱟᱱᱚᱜᱼᱟ ᱯᱟᱯ ᱜᱮᱠᱚ ᱠᱚᱨᱟᱣ ᱢᱟᱱᱮ ᱟᱹᱰᱤ ᱮᱸ ᱱᱚᱦᱚᱸᱭ ᱡᱟᱦᱟᱸ ᱤᱭᱟᱹ ᱯᱚᱨᱮ ᱡᱟᱦᱟᱸ ᱜᱷᱚᱴᱚᱱᱟ ᱠᱚ ᱟᱸᱡᱚᱢ ᱵᱟᱲᱟ ᱟᱠᱟᱱᱟ ᱡᱟᱦᱟᱸ ᱠᱩᱲᱤ ᱜᱤᱫᱽᱨᱟᱹ ᱪᱮᱛᱟᱱ ᱱᱟᱦᱟᱪᱟᱨ ᱱᱚᱜᱼ ᱱᱚᱝᱠᱟ ᱩᱱᱠᱩ ᱫᱚ ᱩᱱᱠᱩ ᱫᱚ ᱯᱟᱯ ᱮᱫ ᱜᱮᱭᱟ ᱠᱚ ᱛᱟᱦᱚᱞᱮ ᱩᱱᱠᱩ -ᱩᱱᱠᱩ ᱩᱠᱩᱨ ᱠᱚ ᱜᱩᱡᱩᱜ ᱠᱟᱱᱟ ᱩᱱᱠᱩ ᱯᱟᱯ ᱢᱟᱱᱮ ᱟᱹᱰᱤ ᱢᱟᱨᱟᱝ ᱠᱚ ᱯᱟᱯ ᱫᱟ ᱦᱮᱸ ᱥᱮ ᱵᱟᱝ
ᱦᱮᱸ ᱻᱦᱮᱸ
ᱟᱫᱚ ᱤᱧ ᱫᱚ ᱚᱱᱟ ᱢᱮᱱᱛᱮᱫᱚ ᱠᱷᱟᱡ ᱵᱟᱹᱧ ᱤᱭᱟᱹᱭᱟ ᱟᱫᱚ ᱩᱱᱤ ᱫᱚ ᱚᱱᱠᱟᱜ ᱜᱮ ᱡᱩᱫᱤᱢ ᱮᱢ ᱞᱟᱹᱭᱮᱫᱟ ᱚᱸᱰᱮ ᱦᱚᱸ ᱚᱱᱠᱟ ᱦᱩᱭ ᱞᱮᱱᱟ ᱟᱫᱚ ᱛᱟᱦᱚᱞᱮ ᱦᱳᱭᱛᱳ ᱡᱟᱦᱟᱱᱟᱜ ᱨᱮᱸᱜᱮᱸᱡ ᱪᱮᱛᱟᱝ ᱡᱟᱞᱟ ᱛᱮᱦᱚᱸ ᱦᱩᱭ ᱫᱟᱲᱮᱭᱟᱜᱼᱟ ᱟᱨ
ᱚᱱᱠᱟ ᱞᱮᱱ ᱛᱟᱦᱮᱸᱫ